ᱦᱳᱭ ᱟᱸᱡᱚᱢᱚᱜ ᱠᱟᱱ ᱜᱮᱭᱟ ᱟᱹᱵᱤᱱ ᱵᱤᱱ ᱟᱸᱡᱚᱢᱮᱫ-ᱟ ᱥᱮ
ᱦᱳᱭ ᱦᱚᱳᱭ ᱜᱚᱢᱠᱮ ᱟᱸᱡᱚᱢ ᱧᱟᱢᱮᱫ ᱜᱮ ᱟᱫᱚ ᱜᱚᱢᱠᱮ ᱟᱢ ᱡᱟᱦᱟᱸ ᱥᱟᱛᱟᱢᱮᱢ ᱞᱟᱹᱭ ᱠᱮᱫ ᱛᱟᱞᱟᱝᱟ ᱵᱟᱦᱟ ᱯᱚᱨᱚᱵᱽ ᱤᱫᱤ ᱠᱟᱛᱮᱞᱟᱝ ᱨᱚᱯᱚᱲᱟ᱾ ᱦᱚᱭ ᱥᱮ ᱚ ᱵᱟᱦᱟ ᱯᱚᱨᱚᱵᱽ ᱫᱚ ᱦᱳᱭ ᱦᱳᱭ ᱢᱮᱱᱫᱟᱹᱧ ᱵᱟᱦᱟ ᱯᱚᱨᱚᱵᱽ ᱫᱚ
ᱵᱟᱦᱟ ᱯᱚᱨᱚᱵᱽ ᱫᱚ ᱟᱞᱮ ᱥᱮᱱ ᱫᱚ ᱦᱟᱸᱜ ᱱᱚᱝᱠᱟ ᱨᱚᱠᱚᱢ ᱛᱮᱞᱮ ᱢᱟᱱᱟᱣ ᱵᱟᱛᱟᱣ-ᱟ ᱡᱟᱦᱟᱸ ᱫᱚ᱾ ᱯᱮ ᱫᱤᱱ ᱟᱨᱠᱤ ᱯᱮ ᱢᱟᱦᱟᱞᱮ ᱢᱟᱱᱟᱣᱟ ᱟᱞᱮ ᱫᱚ᱾ ᱵᱟᱦᱟ ᱯᱚᱨᱚᱵᱽ ᱤᱫᱤ ᱠᱟᱛᱮᱫ ᱫᱚ ᱯᱮ ᱢᱟᱦᱟᱞᱮ ᱢᱟᱱᱟᱣᱟ᱾
ᱟᱪᱪᱷᱟ ᱟᱪᱪᱷᱟ ᱟᱞᱮ ᱦᱚᱸ ᱚᱱᱠᱟᱟᱜ ᱜᱮ ᱯᱮ ᱢᱟᱦᱟ ᱜᱮᱞᱮ ᱢᱟᱱᱟᱣᱟ ᱟᱞᱮ ᱦᱚᱸ ᱵᱚᱞᱮ ᱦᱚᱭ ᱞᱟᱹᱭ ᱢᱮ᱾
ᱦᱳᱭᱭ ᱟᱞᱮ ᱚᱱᱟ ᱡᱟᱦᱟᱸ ᱯᱮ ᱢᱟᱦᱟᱟᱞᱮ ᱢᱟᱱᱟᱣᱮᱫ ᱫᱚ᱾ ᱚᱱᱟ ᱠᱚᱨᱮᱱᱟᱜ ᱧᱩᱛᱩᱢ ᱫᱚ ᱦᱩᱭᱩᱜ ᱠᱟᱱᱟ ᱩᱢ ᱢᱟᱦᱟ ᱟᱨ ᱥᱟᱹᱨᱫᱤ ᱢᱟᱦᱟ ᱟᱨ ᱡᱟᱞᱮ ᱢᱟᱦᱟ ᱟᱨᱠᱤ᱾
ᱟᱪᱪᱷᱟ ᱟᱪᱪᱷᱟ ᱟᱞᱮ ᱥᱮᱫ ᱦᱚᱸ ᱚᱱᱠᱟᱜᱮ ᱟᱢ ᱡᱟᱦᱟᱸ ᱞᱮᱠᱟᱢ ᱞᱟᱹᱭ ᱠᱮ ᱢᱮᱱᱠᱷᱟᱱ ᱟᱞᱮ ᱫᱚ ᱡᱟᱞᱮ ᱢᱟᱦᱟ ᱫᱚ ᱵᱟᱞᱮ ᱢᱮᱛᱟᱜ-ᱟ ᱚᱱᱟ ᱫᱚ ᱟᱞᱮ ᱥᱮᱫ ᱫᱚᱞᱮ ᱢᱮᱛᱟᱜ-ᱟ᱾ ᱵᱟᱥᱠᱮ ᱢᱟᱱᱮ ᱟᱨᱠᱤ ᱴᱚᱴᱷᱟ ᱠᱤᱭᱟᱹ ᱦᱟᱱ ᱦᱟᱱᱛᱮ ᱱᱟᱛᱮ ᱡᱮᱢᱚᱱ ᱠᱚ ᱢᱮᱛᱟᱜᱼᱟ ᱟᱨᱠᱤ
ᱦᱳᱭ ᱦᱳᱭ ᱚᱱᱟ ᱫᱚ ᱦᱩᱭᱩᱜ ᱜᱮᱭᱟ ᱛᱚ ᱫᱮᱥ ᱜᱩᱱᱮ ᱵᱮᱥ ᱨᱟᱡᱟ ᱜᱚᱱᱮ ᱯᱨᱚᱡᱟ
ᱦᱳᱭ ᱦᱳᱭ ᱦᱳᱭ ᱚᱱᱠᱟ ᱜᱮ ᱵᱚᱞᱮ ᱟᱫᱚ ᱱᱚᱣᱟ ᱡᱮᱢᱚᱱ ᱵᱟᱦᱟᱜ ᱠᱟᱱᱟ ᱵᱟᱝ ᱟᱫᱚ ᱵᱟᱦᱟᱨ ᱨᱮ ᱡᱟᱦᱟᱸ ᱞᱮᱠᱟᱢ ᱧᱮᱞᱚᱜ ᱠᱟᱱ ᱛᱟᱦᱮᱱᱟ ᱡᱮ ᱵᱟᱦᱟ ᱨᱮᱫᱚ ᱟᱵᱚᱨᱮᱱ ᱡᱟᱦᱟᱸ ᱜᱩᱨᱩ ᱥᱮ ᱚᱱᱠᱟᱱ ᱱᱟᱭᱠᱮ ᱵᱟᱵᱟᱭ ᱛᱟᱦᱮᱱᱟ ᱩᱱᱠᱩ ᱵᱚᱸᱜᱟ ᱳ ᱟᱭᱟᱜ ᱠᱟᱛᱷᱟ ᱛᱮᱭ ᱯᱷᱮᱰ ᱠᱚᱣᱟ ᱥᱮ ᱟᱭᱟᱜ ᱥᱮᱨᱮᱧ ᱛᱟᱞᱟᱛᱮ ᱥᱮ ᱟᱭᱟᱜ ᱢᱚᱱ ᱛᱟᱞᱟᱛᱮ ᱥᱮ ᱵᱟᱸᱠᱷᱮᱲ ᱛᱟᱞᱟᱛᱮᱭ ᱯᱷᱮᱰ ᱠᱚᱣᱟ ᱱᱚᱣᱟ ᱫᱚ ᱛᱚᱛᱚ ᱟᱯᱮᱥᱮᱫ ᱦᱩᱭᱩᱜ ᱜᱮᱭᱟ ᱥᱮ ᱱᱚᱝᱠᱟ ᱦᱚᱸ᱾
ᱦᱳᱭ ᱟᱞᱮ ᱥᱮᱱ ᱦᱚᱸ ᱦᱩᱭᱩᱜ ᱜᱮᱭᱟ ᱟᱨ ᱥᱟᱹᱨᱫᱤ ᱢᱟᱦᱟ ᱦᱤᱞᱳᱜ ᱟᱨ ᱩᱢ ᱢᱟᱦᱟ ᱦᱤᱞᱳ ᱠᱚ ᱵᱚᱸᱜᱟ᱾ ᱛᱚ ᱠᱚ ᱦᱤᱡᱩᱜ ᱜᱮᱭᱟ ᱟᱨᱠᱤ ᱱᱚᱣᱟ ᱫᱷᱟᱹᱨᱛᱤ ᱨᱮ ᱟᱵᱚᱣᱟᱜ ᱤᱭᱟᱹᱨᱮ᱾ ᱵᱚᱥᱢᱚᱛᱟ ᱨᱮ ᱟᱨᱠᱤ᱾
ᱦᱚᱭ ᱦᱚᱭ ᱛᱚ ᱜᱚᱝᱠᱮ ᱱᱚᱝᱠᱟ ᱡᱟᱦᱟᱸ ᱧᱮᱞᱚᱜ ᱠᱟᱱᱟ ᱛᱟᱦᱚᱞᱮ ᱱᱚᱣᱟ ᱫᱚ ᱟᱵᱩᱨᱮᱱ ᱵᱚᱸᱜᱟ ᱫᱚ ᱛᱟᱦᱚᱞᱮ ᱱᱩᱱᱟᱹᱜ ᱥᱚᱨᱮᱥᱟ ᱱᱮᱥᱮ ᱱᱩᱱᱟᱹᱜ ᱜᱮᱠᱩ ᱱᱟᱯᱟᱭᱟ᱾ ᱡᱮ ᱟᱵᱩᱣᱟᱜ ᱠᱟᱛᱷᱟ ᱥᱮ ᱟᱵᱩᱣᱟᱜ ᱡᱟᱦᱟᱸ ᱨᱚᱲ ᱡᱟᱦᱟᱸ ᱯᱟᱹᱨᱥᱤ ᱛᱮᱵᱩᱱ ᱨᱚᱲ ᱠᱟᱱᱟ᱾ ᱚᱱᱟ ᱯᱟᱹᱨᱥᱤ ᱠᱚ ᱵᱩᱡᱷᱟᱹᱣ ᱧᱟᱢᱟ ᱟᱨ ᱟᱵᱚᱣᱟᱜ ᱠᱟᱛᱷᱟ ᱞᱮᱠᱟ ᱠᱩ ᱢᱟᱱᱮ ᱟᱵᱩ ᱢᱟᱱᱮ ᱟᱵᱚ ᱪᱮᱫᱠᱟᱵᱩᱱ ᱠᱷᱚᱡᱚᱜᱼᱟ ᱥᱮ ᱟᱵᱩᱣᱟᱜ ᱢᱚᱱᱮ ᱨᱮᱱᱟᱜ ᱠᱟᱛᱷᱟ ᱠᱚᱠᱚ ᱟᱸᱡᱚᱢ ᱛᱟᱵᱚᱱᱟ᱾ ᱦᱳᱭᱥᱮ ᱛᱚ ᱟᱵᱚᱨᱮᱱ ᱵᱚᱸᱜᱟ ᱫᱚ ᱢᱟᱱᱮ ᱟᱹᱰᱤ ᱜᱮᱠᱚ ᱥᱚᱨᱮᱥ ᱜᱮᱭᱟ ᱦᱳᱭ ᱥᱮ ᱾
ᱟᱹᱰᱤ ᱠᱚ ᱥᱚᱨᱮᱥ ᱜᱮ᱾
ᱟᱫᱚ ᱚᱱᱠᱟ ᱡᱟᱦᱟᱸ ᱠᱩᱨᱮ ᱧᱮᱞᱚᱜ ᱠᱟᱱᱟ ᱵᱚᱞᱮ ᱱᱚᱝᱠᱟ ᱥᱟᱵ ᱢᱮ ᱮᱸ ᱜᱚᱝᱠᱮ ᱟᱨᱚ ᱟᱭᱢᱟᱱ ᱟᱭᱢᱟᱱ ᱟᱭᱢᱟ ᱡᱟᱹᱛᱤ ᱠᱚ ᱢᱮᱱᱟᱜ ᱠᱚᱣᱟ ᱥᱮ ᱩᱱᱠᱩ ᱫᱚ ᱢᱟᱱᱮ ᱟᱠᱚ ᱵᱚᱸᱜᱟ ᱞᱟᱹᱜᱤᱫ ᱫᱚ ᱟᱠᱚ ᱮᱴᱟᱜ ᱩᱸ ᱯᱟᱹᱨᱥᱤ ᱠᱩ ᱢᱟᱱᱮ ᱵᱮᱵᱚ-ᱵᱮᱵᱚᱦᱟᱨᱟ ᱦᱮᱸᱥᱮ?
ᱦᱳᱭ ᱦᱳᱭ ᱦᱳᱭ
ᱢᱮᱱᱠᱷᱟᱱ ᱟᱵᱚ ᱫᱚ ᱵᱟᱸᱠᱷᱮᱬ ᱟᱵᱚ ᱜᱮᱵᱚᱱ ᱢᱟᱱᱮ ᱟᱵᱟᱨ ᱮᱴᱟᱜ ᱤᱭᱟᱹ ᱠᱚ ᱦᱚᱦᱚ ᱠᱚᱣᱟ ᱵᱚᱞᱮ ᱱᱚᱝᱠᱟ ᱯᱚᱱᱰᱤᱛ ᱠᱚ ᱟᱵᱩ ᱫᱚ ᱟᱵᱩᱨᱮᱱ ᱜᱮ ᱟᱵᱩ ᱜᱮ ᱯᱚᱱᱰᱤᱛ ᱠᱟᱱᱟ ᱵᱩᱱ ᱵᱚᱞᱮ᱾
ᱦᱳᱭ ᱦᱳᱭ
ᱱᱚᱣᱟ ᱫᱚ ᱢᱤᱫᱴᱮᱱ ᱱᱟᱯᱟᱭ ᱡᱤᱱᱤᱥ ᱠᱟᱱ ᱛᱟᱵᱚᱱᱟ ᱥᱮ᱾
ᱦᱳᱭ ᱟᱹᱰᱤ ᱱᱟᱯᱟᱭ᱾
ᱦᱳᱭ ᱜᱚᱝᱠᱮ ᱛᱟᱦᱚᱞᱮ ᱟᱢ ᱥᱚᱨᱦᱟᱭ ᱠᱚᱨᱮ ᱫᱚ ᱚᱲᱟᱜ ᱠᱚᱨᱮᱢ ᱪᱚᱰᱚᱨ ᱟᱥᱮ ᱵᱟᱝ?
ᱦᱳᱭ ᱚᱲᱟᱜ ᱠᱚᱨᱮ ᱢᱟ ᱪᱚᱰᱚᱨ ᱵᱟᱲᱟᱭ ᱦᱩᱭᱩᱜ ᱜᱮᱭᱟ ᱟᱫᱚ ᱱᱤᱛᱳᱜ ᱫᱚ ᱦᱟᱸᱜ ᱦᱮᱸ ᱵᱟᱵᱟ ᱢᱮᱱᱟᱜ ᱟᱠᱟᱫᱮᱭᱟ ᱵᱟᱵᱟ ᱜᱮ ᱦᱟᱸᱜ ᱪᱚᱴᱚᱨᱟᱭ ᱟᱫᱚ ᱤᱧ ᱫᱚ ᱦᱟᱸᱜ ᱛᱟᱦᱮᱱ ᱦᱩᱭᱩᱜᱼᱟ ᱚᱱᱟ ᱠᱚ ᱧᱮᱞ ᱚᱱᱟᱢᱟ ᱞᱟᱹᱠᱛᱤ ᱠᱟᱱ ᱜᱮ᱾
ᱦᱳᱭ ᱜᱚᱝᱠᱮ ᱦᱳᱭ ᱮᱠᱫᱚᱢ ᱱᱚᱣᱟ ᱫᱚ ᱥᱟᱹᱨᱤ ᱠᱟᱛᱷᱟ ᱜᱮᱢ ᱢᱮᱱ ᱠᱟᱜᱼᱟ᱾ ᱦᱳᱭ ᱦᱳᱭ ᱟᱞᱮ ᱦᱚᱸ ᱱᱚᱝ ᱠᱟ ᱜᱮ ᱵᱚᱞᱮ ᱱᱤᱛ ᱚᱠᱛᱚ ᱫᱚ ᱤᱧ ᱵᱟᱵᱟ ᱜᱮ ᱢᱮᱱᱟᱭ ᱜᱮᱭᱟ, ᱟᱫᱚ ᱪᱚᱰᱚᱨ ᱵᱟᱲᱟ ᱦᱩᱭᱩᱜ ᱜᱮᱭᱟ ᱟᱫᱚ ᱚᱝᱠᱟ ᱜᱮ᱾ ᱟᱫᱚ ᱜᱚᱝᱠᱮ ᱟᱨ ᱢᱤᱫᱴᱮᱱ ᱡᱤᱱᱤᱥ ᱡᱟᱦᱟ ᱦᱳᱭᱳᱜ ᱠᱟᱱᱟ ᱡᱮ ᱪᱚᱰᱚᱨ ᱠᱚᱨᱮ ᱡᱟᱦᱟᱸ ᱠᱩ ᱢᱟᱱᱮ ᱯᱷᱩᱲᱩᱜ ᱨᱮᱠᱚ ᱧᱩᱭ ᱫᱚ ᱟᱵᱚᱣᱟᱜ ᱟ ᱯᱚᱥᱟᱫ ᱢᱮᱱᱫᱚ ᱨᱟᱱ ᱫᱟᱜ ᱛᱟᱯᱟᱱ ᱫᱟᱜ ᱛᱚ ᱚᱱᱟ ᱫᱚ ᱥᱮ ᱱᱤᱛ ᱚᱠᱛᱚ ᱫᱚ ᱱᱤᱛ ᱚᱠᱛᱚ ᱦᱚᱸ ᱤᱧ ᱫᱚ ᱯᱚᱞᱮ ᱢᱟᱱᱮ ᱵᱟᱹᱧ ᱤᱭᱟᱹ ᱵᱟᱲᱟ ᱟᱠᱟᱫᱟ ᱵᱟᱹᱧ ᱧᱩ ᱵᱟᱲᱟ ᱟᱠᱟᱫᱟ᱾ ᱢᱟᱱᱮ ᱱᱚᱝᱠᱟ ᱯᱨᱚᱥᱟᱫ ᱠᱩ ᱮᱢᱚᱜ ᱜᱮᱭᱟ ᱢᱟᱱᱮ ᱥᱟᱵ ᱠᱟᱜ ᱢᱮ ᱤᱧ ᱵᱟᱵᱟᱭ ᱪᱚᱰᱚᱨ ᱜᱮᱭᱟ ᱛᱚ᱾ ᱟᱫᱚ ᱤᱧ ᱵᱟᱵᱟ ᱦᱚᱭ ᱢᱤᱛᱟᱹᱧ ᱜᱮᱭᱟ ᱡᱮ ᱱᱟᱥᱤ ᱱᱟᱜ ᱧᱩᱭ ᱢᱮ ᱮᱨᱮᱦᱚᱸ ᱟᱫᱚ ᱤᱧ ᱢᱮᱛᱟᱭᱟ ᱡᱮ ᱵᱩᱢᱤ ᱛᱩᱫᱩᱜ ᱛᱤᱧᱟᱹ ᱵᱚᱞᱮ ᱚᱱᱠᱟ ᱢᱤᱫᱴᱮᱱ ᱚᱱᱟ ᱠᱚ ᱥᱮᱱᱴ ᱜᱮ ᱵᱟᱹᱧ ᱥᱟᱦᱟᱣ ᱫᱟᱲᱮᱜᱼᱟ᱾
ᱦᱳᱭ ᱦᱳᱭ ᱦᱳᱭ
ᱛᱚ ᱚᱱᱟᱜᱮ ᱟᱫᱚ ᱠᱷᱩᱵ ᱮᱠᱴᱟ ᱫᱚ ᱵᱟᱠᱚ ᱡᱳᱨ ᱮᱧᱟ ᱢᱮᱱᱠᱷᱟᱱ ᱠᱚ ᱢᱤᱛᱟᱹᱧ ᱜᱮ ᱱᱚᱜᱼᱚᱭ ᱱᱟᱥᱮᱱᱟᱜ ᱠᱟᱹᱴᱩᱵ ᱨᱮ ᱮ ᱤᱭᱟᱹ ᱠᱟᱹᱛᱮ ᱦᱚᱸ ᱪᱚᱯᱚᱡ ᱞᱮᱜᱟᱭ ᱢᱮ ᱡᱮᱦᱮᱛᱩ ᱚᱱᱟ ᱫᱚ ᱨᱟᱱ ᱠᱟᱱ ᱛᱟᱵᱩᱱᱟ᱾ ᱨᱟᱱ ᱵᱚᱞᱛᱮ ᱯᱨᱚᱥᱟᱫ ᱠᱟᱱ ᱛᱟᱵᱚᱱᱟ ᱵᱚᱞᱮ ᱟᱫᱚ ᱥᱟᱵ ᱠᱟᱜ ᱢᱮ ᱜᱚᱝ ᱠᱮ ᱟᱫᱚ ᱡᱟᱦᱟᱸᱭ ᱵᱟᱭ ᱥᱟᱦᱟᱣᱟ ᱢᱮᱱᱠᱷᱟᱱ ᱢᱟᱱᱮ ᱤᱧ ᱡᱮᱢᱚᱱ ᱵᱟᱹᱧ ᱪᱟᱦᱟᱣ ᱫᱟᱲᱮᱭᱟᱜᱼᱟ ᱢᱮᱱᱫᱚ ᱚᱱᱟ ᱥᱮᱱᱴ ᱦᱚᱸ ᱡᱟᱦᱟᱸ ᱚᱲᱟᱜ ᱨᱮ ᱚᱱᱠᱟ ᱡᱮᱦᱮᱛᱩ ᱤᱭᱟᱹ ᱥᱚᱢᱚᱭ ᱵᱚᱱ ᱢᱟᱱᱮ ᱥᱚᱨᱦᱟᱭ ᱥᱚᱢᱚᱭ ᱵᱚᱱ ᱤᱭᱟᱹᱭᱟ ᱥᱮ ᱦᱟᱺᱰᱤ ᱜᱮᱵᱚᱱ ᱫᱚᱦᱚᱭ ᱜᱮᱭᱟ ᱛᱚ᱾ ᱚᱱᱟ ᱚᱲᱟᱜ ᱨᱮᱦᱚᱸ ᱢᱟᱱᱮ ᱠᱷᱩᱵ ᱮᱠᱴᱟ ᱫᱚ ᱵᱟᱹᱧ ᱵᱚᱞᱚ ᱫᱟᱲᱮᱭᱟᱜᱼᱟ᱾
ᱟᱹᱭ ᱪᱤᱜᱪᱚ ᱟᱹᱭ ᱪᱤᱪᱚ ᱮᱸ ᱚᱱᱟ ᱢᱟᱛᱚ ᱡᱚ ᱛᱚ ᱦᱚᱲ ᱢᱟ ᱵᱟᱵᱚᱱ ᱥᱟᱦᱟᱣ ᱫᱟᱲᱮᱜ ᱜᱮ᱾
ᱦᱟᱭ᱾
ᱟᱻᱞᱤᱧ ᱦᱚᱸ ᱚᱠᱟ ᱞᱮᱠᱟ ᱛᱮᱢᱟᱻ ᱟᱞᱮ ᱱᱚᱛᱮ ᱫᱚ ᱦᱟᱸᱜ ᱚᱱᱠᱟ ᱦᱩᱭᱩᱜ ᱜᱮᱭᱟ ᱟᱫᱚ ᱚᱱᱟ ᱠᱚᱫᱚ ᱦᱟᱸᱜ ᱧᱩ ᱢᱟᱛᱚ ᱦᱟᱸᱜ ᱧᱩ ᱵᱟᱲᱟᱭ ᱠᱚ ᱟᱫᱚ ᱚᱱᱟ ᱠᱚᱫᱚ ᱦᱟᱸᱜ ᱱᱤᱛᱚᱜ ᱫᱚ ᱦᱟᱸᱜ ᱵᱟᱵᱟ ᱜᱮ ᱟᱨ ᱩᱱᱤ ᱦᱚ ᱟᱫᱚ ᱚᱱᱟ ᱠᱚᱫᱚ ᱵᱟᱝ ᱤᱭᱟᱹ ᱦᱳᱭ ᱱᱮ ᱦᱚᱲ ᱦᱚᱸ ᱾ ᱟᱨᱠᱤ ᱵᱟᱝ ᱵᱮᱵᱚ ᱵᱮᱵᱷᱟᱟᱨ ᱦᱳᱭ ᱠᱟᱱᱟ ᱟᱯᱟ ᱛᱚᱛᱚ᱾
ᱦᱳᱭ ᱦᱳᱭ᱾ ᱟᱫᱚ ᱚᱱᱠᱟ ᱜᱮ, ᱟᱫᱚ ᱜᱚᱝᱠᱮ ᱟᱫᱚ ᱱᱤᱛ ᱚᱠᱛᱚ ᱫᱚ ᱥᱟᱵ ᱠᱟᱜ ᱵᱮᱱ ᱟᱞᱟᱝ ᱫᱚ ᱡᱟᱦᱟᱸ ᱞᱟᱝ ᱨᱚᱯᱚᱲ ᱠᱟᱱ ᱛᱟᱦᱮᱸᱱᱟ᱾ ᱟᱞᱟᱝᱟᱜ ᱥᱟᱛᱟᱢ ᱫᱚ ᱛᱟᱦᱮᱸ ᱞᱮᱱᱟ ᱵᱟᱦᱟ ᱯᱚᱨᱚᱵᱽ᱾ ᱟᱫᱚ ᱵᱟᱦᱟ ᱯᱚᱨᱚᱵᱽ ᱮ ᱜᱚᱢᱠᱮ ᱱᱤᱭᱟᱹ ᱫᱷᱟᱱ ᱟᱹ ᱟᱯᱮᱥᱮᱫ ᱱᱤᱭᱟᱹ ᱫᱟᱱ ᱵᱟᱦᱟ ᱦᱩᱭ ᱞᱮᱱᱟ ᱛᱟᱯᱮ
ᱦᱳᱭ, ᱦᱳᱭ ᱟᱞᱮ ᱫᱚ ᱥᱮᱨᱢᱟ ᱠᱮ ᱥᱮᱨᱢᱟ ᱞᱮ ᱵᱟᱦᱟᱣᱟᱜ ᱜᱮᱭᱟ ᱵᱟᱦᱟ ᱯᱚᱨᱚᱵᱽ ᱫᱚ ᱥᱮᱨᱢᱟᱨᱮ ᱦᱩᱭᱩᱜ ᱜᱮᱭᱟ, ᱯᱷᱟᱹᱜᱩᱱ ᱵᱚᱸᱜᱟ ᱡᱟᱦᱟᱸ ᱫᱚ, ᱯᱷᱟᱹᱜᱩᱱ ᱨᱮᱱᱟᱜ ᱡᱟᱦᱟᱸ ᱯᱩᱭᱞᱩ ᱠᱩᱱᱟᱹᱢᱤ ᱟᱨᱠᱤ ᱪᱟᱸᱫᱚᱳ ᱡᱟᱦᱟᱸ ᱫᱚ ᱯᱩᱨᱱᱤᱢᱟ ᱵᱚᱱ ᱢᱮᱱᱮᱫ ᱟᱞᱮ ᱫᱚ ᱯᱩᱨᱱᱤᱢᱟ ᱨᱮ ᱦᱟᱸᱜ ᱞᱮ ᱵᱟᱦᱟᱜ ᱠᱟᱱᱟ᱾ ᱡᱟᱦᱟᱸ ᱯᱩᱭᱞᱩ ᱢᱟᱱᱮ ᱯᱩᱭᱞᱩ ᱛᱮ ᱨᱟᱠᱟᱵᱚᱜᱼᱟ, ᱡᱟᱸᱦᱟ ᱯᱷᱟᱹᱜᱩᱱ ᱵᱚᱸᱜᱟ ᱨᱮᱱᱟᱜ ᱯᱩᱨᱱᱤᱢᱟ᱾ ᱟᱨᱠᱤ ᱚᱱᱟ ᱯᱩᱨᱱᱤᱢᱟ ᱦᱩᱭ ᱛᱟᱭᱚᱢ ᱟᱞᱮ ᱦᱟᱸᱜ ᱞᱮ ᱵᱟᱦᱟᱜ ᱠᱟᱱᱟ᱾
ᱦᱚᱭ ᱦᱚᱭ ᱜᱚᱢᱠᱮ ᱱᱚᱣᱟ ᱫᱚ ᱟᱞᱮ ᱥᱮᱫ ᱦᱚᱸ ᱚᱱᱠᱟ ᱜᱮ ᱵᱚᱞᱮ ᱟᱫᱚ ᱜᱚᱝᱠᱮ ᱱᱤᱭᱟᱹ ᱫᱷᱟᱣ ᱟᱯᱮ ᱟᱛᱩᱨᱮ ᱦᱚᱲ ᱠᱚ ᱪᱮᱫ ᱞᱮᱠᱟ ᱠᱚ ᱦᱩᱭ ᱞᱮᱱᱟ, ᱢᱟᱱᱮ ᱢᱟᱱᱮ ᱟᱯᱮ ᱟᱹᱛᱩ ᱨᱤᱱ ᱠᱚ ᱵᱟᱦᱟ ᱮᱱᱮᱡ ᱫᱚ ᱯᱮ ᱮᱱᱮᱡᱼᱟ ᱥᱮ ᱵᱟᱝ ᱟᱯᱮ ᱫᱚ?
ᱦᱮᱸ ᱵᱟᱦᱟ ᱢᱟᱛᱚ ᱦᱚᱸ ᱟᱞᱮ ᱫᱚ ᱠᱟᱹᱴᱤᱡ ᱨᱟᱥᱤᱵᱟᱹᱥᱤ ᱟᱹᱛᱩ ᱠᱟᱱ ᱛᱟᱞᱮᱭᱟᱦᱟᱸᱜ ᱟᱠᱷᱟᱱ, ᱟᱫᱚ
ᱦᱚᱲ ᱠᱚᱢᱟ ᱦᱟᱜ ᱟᱹᱰᱤ ᱟᱭᱢᱟ ᱜᱮᱞᱮ ᱦᱩᱭᱩᱜ ᱢᱟᱱᱮ ᱨᱟᱥᱤ ᱵᱟᱥᱤ ᱟᱹᱛᱩ ᱛᱟᱞᱮ᱾ ᱛᱟᱨᱯᱚᱨᱮ ᱟᱵᱟᱨ ᱵᱟᱨᱭᱟ ᱴᱚᱞᱟ ᱢᱮᱱᱟᱜ ᱟᱠᱟᱫ ᱛᱟᱞᱮᱭᱟ ᱦᱟᱜ᱾ ᱟᱫᱚ ᱚᱱᱟ ᱞᱮᱠᱟᱛᱮ ᱡᱟᱦᱟᱸ ᱢᱟᱱᱮ ᱮᱴᱟᱜ ᱫᱤᱥᱚᱢ ᱠᱷᱚᱱ ᱫᱚ ᱵᱟᱦᱟ ᱮᱱᱮᱡ ᱞᱟᱹᱭ ᱛᱮᱫᱚ ᱵᱟᱞᱮ ᱟᱹᱜᱩ ᱠᱚᱣᱟ᱾ ᱟᱨ ᱟᱛᱩᱨ ᱨᱮᱱ ᱜᱮ ᱟᱭᱢᱟ ᱢᱮᱱᱟᱜ ᱟᱠᱟᱫ ᱠᱚᱣᱟ, ᱡᱟᱦᱮᱨ ᱠᱚ ᱯᱮᱨᱮᱡ ᱩᱛᱟᱹᱨ ᱫᱚ ᱚᱱᱟ ᱞᱮᱠᱟᱛᱮ ᱵᱟᱨᱦᱮ ᱠᱷᱚᱱ ᱫᱚ ᱟᱹ ᱞᱤᱧ ᱧᱮᱞ ᱧᱟᱢ ᱵᱟᱲᱟᱭᱟ ᱟᱹᱞᱤᱧ ᱦᱚᱸ ᱟᱹᱞᱤ ᱟᱹᱞᱤᱧ ᱵᱷᱳᱨ ᱫᱚ ᱟᱹᱣᱨᱤ ᱠᱚ ᱟᱹᱜᱩ ᱠᱚᱣᱟ ᱟᱨᱠᱤ᱾
ᱡᱟᱭᱦᱚᱠ ᱜᱚᱢᱠᱮ ᱚᱱᱟ ᱫᱚ ᱟᱹᱰᱤ ᱱᱟᱯᱟᱭ ᱠᱟᱛᱷᱟ ᱠᱟᱱᱟ᱾ ᱮᱸᱻᱟᱵᱚ ᱦᱚᱸ ᱚᱱᱠᱟ ᱮᱱᱮᱡ ᱥᱮᱨᱮᱧ ᱫᱚᱨᱠᱟᱨᱵᱚᱱ ᱠᱟᱱᱟ, ᱥᱮ ᱚᱱᱠᱟ ᱵᱚᱸᱜᱟ ᱮᱱᱮᱡ ᱥᱮᱨᱮᱧ ᱦᱚᱸ ᱵᱟᱲᱟᱭ ᱞᱮ ᱠᱟᱱᱟ, ᱡᱮᱦᱮᱛᱩ ᱟᱹᱨᱤ ᱟᱹᱨᱤᱪᱟᱹᱞᱤ ᱨᱮᱭᱟᱜ ᱜᱮ ᱱᱚᱣᱟ ᱢᱤᱫᱴᱮᱱ ᱦᱤᱸᱥ ᱦᱟᱹᱴᱤᱧ ᱠᱟᱱᱟ ᱵᱚᱞᱮ ᱵᱟᱦᱟ ᱦᱚᱸ ᱥᱮ ᱱᱚᱣᱟ ᱥᱟᱱᱛᱟᱲ ᱟᱠᱚᱣᱟᱜ ᱢᱟᱨᱟᱝ ᱯᱚᱨᱚᱵᱽ ᱢᱩᱫᱽ ᱨᱮ ᱟᱨ ᱢᱤᱫᱴᱮᱱ ᱢᱟᱨᱟᱝ ᱯᱚᱨᱚᱵᱽ ᱦᱚᱸ ᱵᱟᱦᱟ ᱯᱚᱨᱚᱵᱽ ᱜᱮᱠᱚ ᱢᱟᱱᱮ ᱠᱚ ᱢᱮᱱᱟ ᱵᱚᱞᱮ᱾ ᱟᱫᱚ ᱱᱚᱝᱠᱟ ᱚᱱᱠᱟᱜᱮᱸ ᱟᱵᱚ ᱡᱟᱦᱟᱸ ᱥᱟᱱᱛᱟᱲ ᱠᱚ ᱢᱮᱱᱟᱜ ᱵᱚᱱᱟ, ᱟᱨ ᱡᱟᱦᱟᱸᱭ ᱮᱴᱟᱜ ᱡᱟᱹᱛᱤ ᱠᱚ ᱢᱮᱱᱟᱜ ᱠᱚᱣᱟ, ᱩᱱᱠᱩᱣᱟᱜ ᱦᱚᱸ ᱢᱤᱫᱴᱮᱱ ᱚᱱᱠᱟ ᱯᱚᱨᱚᱵᱽ ᱛᱟᱦᱮᱱ ᱛᱟᱠᱚ ᱜᱮᱭᱟ ᱟᱠ ᱟᱠᱚ ᱴᱷᱮᱡ ᱦᱚᱸ ᱢᱮᱱᱫᱚ ᱟᱨᱚ ᱮᱴᱟᱜ-ᱮᱴᱟᱜ ᱡᱟᱦᱟᱸᱭ ᱡᱟᱹᱛᱤ ᱠᱚ ᱢᱮᱱᱟᱜ ᱠᱚᱣᱟ ᱵᱚᱞᱮ ᱟᱠᱚᱣᱟᱜ ᱦᱚᱸ ᱚᱱᱠᱟ ᱵᱚᱸᱜᱟ ᱯᱚᱨᱚᱵᱽ ᱢᱟᱱᱮ ᱵᱚᱸᱜᱟ ᱠᱚ ᱟᱨᱠᱤ ᱫᱮᱵᱟ ᱥᱮᱵᱟ ᱞᱟᱹᱜᱤᱫ ᱟᱠᱚᱦ ᱦᱚᱸ ᱢᱤᱫᱴᱮᱱ ᱠᱟ ᱠᱟᱛᱮᱫ ᱯᱚᱨᱚᱵᱽ ᱠᱚ ᱫᱚᱦᱚ ᱠᱟᱜ ᱜᱮᱭᱟ ᱥᱮ ᱨᱟᱹᱥᱠᱟᱹ ᱨᱚᱢᱚᱡ ᱞᱟᱹᱜᱤᱫ ᱦᱚᱭ ᱥᱮ᱾
ᱦᱚᱭ ᱦᱚᱭ,
ᱚᱱᱠᱟᱜᱮ ᱟᱵᱚᱣᱟᱜ ᱦᱚᱸ ᱵᱟᱦᱟ ᱯᱚᱨᱚᱵᱽ ᱠᱟᱱ ᱛᱟᱵᱚᱱ ᱜᱮᱭᱟ, ᱟᱫᱚ ᱵᱟᱦᱟ ᱯᱚᱨᱚᱵᱽ ᱨᱮ ᱡᱟᱦᱟᱸ ᱜᱚᱝᱠᱮ ᱧᱮᱞᱚᱜ ᱠᱟᱱᱟ, ᱮᱸ ᱡᱮ ᱠᱤᱪᱷᱩ ᱴᱚᱴᱷᱟ ᱠᱚᱨᱮ ᱥᱟᱵ ᱠᱟᱜ ᱵᱮᱱ ᱟᱞᱮ ᱥᱮᱫ ᱜᱮ ᱡᱩᱫᱤ ᱵᱮᱱ ᱧᱮᱞᱟ, ᱟᱸᱜ ᱟᱞᱮ ᱥᱮᱫ ᱫᱚ ᱞᱟᱦᱟᱛᱮ ᱱᱤᱛ ᱚᱠᱛᱚ ᱫᱚ ᱵᱟᱝ ᱞᱟᱦᱟ ᱥᱮᱫ ᱱᱤᱝᱠᱟ ᱛᱟᱦᱮᱸ ᱠᱟᱱᱟ, ᱮᱸ ᱟᱞᱮ ᱥᱮᱫ ᱫᱚ ᱥᱟᱨᱡᱚᱢ ᱫᱟᱨᱮ ᱠᱚᱦᱚᱸ ᱵᱟᱹᱱᱩᱜᱼᱟ ᱟᱨ ᱥᱮ ᱱᱚᱝᱠᱟ ᱵᱤᱨ ᱠᱚᱦᱚᱸ ᱵᱟᱹᱱᱩᱜᱼᱟ᱾ ᱟᱫᱚ ᱚᱱᱟ ᱠᱷᱟᱹᱛᱤᱨ ᱛᱮ ᱟᱞᱮ ᱟᱫᱚ ᱥᱟᱨᱡᱚᱢ ᱵᱟᱦᱟ ᱵᱟᱫ ᱫᱤᱭᱮ, ᱟᱱᱮ ᱚᱱᱟ ᱪᱷᱟᱰᱟ ᱠᱟᱛᱮᱜ ᱟᱞᱮ ᱫᱚ ᱱᱤᱢ ᱵᱟᱦᱟᱞᱮ ᱵᱟᱦᱟᱭᱮᱫ ᱠᱟᱱ ᱛᱟᱦᱮᱸᱱᱟ᱾
ᱟᱪᱷᱟ ᱟᱪᱷᱟ ᱟᱹᱰᱤ ᱞᱟᱦᱟᱛᱮ ᱵᱟᱝ?
ᱦᱮᱸ ᱟᱫᱚ ᱜᱚᱝᱠᱮ ᱟᱯᱮᱥᱮᱫ ᱫᱚ ᱱᱚᱣᱟ ᱨᱮᱱᱟᱜ ᱪᱮᱫ ᱞᱮᱠᱟ ᱵᱚᱞᱮ
ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫ ᱚᱱᱠᱟ ᱫᱚ ᱦᱟᱸᱜ ᱟᱹᱞᱤᱧ ᱡᱟᱦᱟᱸ ᱛᱤᱱᱟᱹᱜ ᱞᱤᱧ ᱧᱮᱞ ᱟᱹᱜᱩ ᱟᱠᱟᱱ ᱦᱟᱸᱜ᱾ ᱟ ᱟᱞᱤᱧ ᱟᱞᱮᱭᱟᱜ ᱡᱟᱦᱮᱨ ᱟᱨᱠᱤ ᱡᱟᱦᱟᱸ ᱞᱤᱧ ᱧᱮᱞ ᱟᱠᱟᱫᱟ ᱟᱞᱮᱭᱟᱜ ᱡᱟᱦᱟᱨ ᱡᱟᱦᱮᱨ ᱫᱚ ᱦᱟᱸᱜ ᱥᱟᱨᱡᱚᱢ ᱫᱟᱨᱮ ᱜᱮ ᱛᱟᱦᱮᱸᱠᱟᱱᱟ ᱾ ᱥᱮ ᱱᱤᱛᱳᱜ ᱦᱚᱸ ᱢᱮᱱᱟᱜ ᱠᱟᱫᱟ ᱫᱟ ᱥᱟᱨᱡᱚᱢ ᱫᱟᱨᱮ ᱵᱩᱴᱟᱹ ᱞᱟᱛᱟᱨ ᱨᱮᱜᱮ ᱡᱟᱦᱟᱸ ᱟᱵᱚᱨᱮᱱ ᱵᱚᱸᱜᱟ ᱵᱩᱨᱩ ᱛᱷᱟᱯᱚᱱ ᱢᱮᱱᱟᱜ ᱟᱠᱟᱫ ᱠᱚᱣᱟ ᱥᱮ ᱦᱟᱹᱛᱤ ᱥᱟᱫᱚᱢ ᱢᱮᱱᱟᱜ ᱟᱠᱟᱫ ᱠᱚᱣᱟ᱾ ᱱᱩᱠᱩ ᱥᱟᱢᱟᱝ ᱨᱮᱜᱮ ᱱᱟᱭᱠᱮ ᱪᱚᱰᱚ ᱨᱟᱭ᱾ ᱜᱮᱡ ᱜᱩᱨᱤᱡᱟᱭ ᱛᱮ ᱫᱟᱲᱮ ᱠᱚ ᱟᱹᱛᱤᱧ ᱵᱟᱲᱟ ᱠᱟᱛᱮᱜ᱾ ᱫᱟᱲᱮ ᱠᱚ ᱯᱩᱡᱟᱹ ᱠᱚᱣᱟᱭ ᱦᱮᱸ ᱟᱫᱚ ᱟᱹᱞᱤᱧ ᱫᱚ ᱚᱱᱠᱟ ᱞᱮᱠᱟ ᱫᱚ ᱦᱟᱸᱜ ᱱᱤᱢ ᱵᱟᱦᱟ ᱥᱮ ᱡᱟᱦᱟᱸ ᱵᱤᱱ ᱞᱟ. ᱭᱠᱮᱜ ᱚᱱᱟ ᱫᱚ ᱦᱟᱸᱜ ᱵᱟᱹᱞᱤᱧ ᱧᱮᱞ ᱟᱠᱟᱫᱟ ᱟᱫᱚ ᱥᱟᱨᱡᱚᱢ ᱫᱟᱨᱮ ᱜᱮ ᱛᱟᱦᱮᱸ ᱠᱟᱱᱟ ᱥᱮ ᱯᱟᱹᱦᱤᱞ ᱠᱷᱚᱱ ᱜᱮ
ᱦᱳᱭ ᱦᱳᱭ ᱜᱚᱝᱠᱮ ᱚᱱᱟ ᱫᱚ ᱦᱳᱭ ᱠᱟᱛᱷᱟ ᱞᱮᱠᱟᱛᱮᱫᱚ ᱥᱮ ᱚᱱᱠᱟ ᱡᱟᱦᱟᱸ, ᱯᱩᱛᱷᱤ ᱯᱚᱛᱚᱵ ᱠᱚᱨᱮ ᱥᱮ ᱚᱱᱠᱟ ᱦᱚᱲᱟᱜ ᱢᱚᱪᱟ ᱠᱷᱚᱱ, ᱟᱨ ᱡᱟᱦᱟᱸᱭ ᱚᱱᱠᱟᱱ ᱤᱭᱟᱹ ᱠᱚ ᱢᱮᱱᱟᱜ ᱠᱚᱣᱟ ᱡᱟᱦᱟᱸᱭ ᱜᱟᱹᱠᱷᱩᱲᱤᱭᱟᱹ ᱠᱚ ᱵᱚᱞᱮ᱾ ᱛᱚ ᱩᱱᱠᱩᱣᱟᱜ ᱠᱟᱛᱷᱟ ᱥᱮ ᱩᱱᱠᱩᱣᱟᱜ ᱢᱚᱪᱟ ᱠᱷᱚᱱ ᱡᱟᱦᱟᱸ ᱟᱸᱡᱚᱢ ᱧᱟᱢ ᱠᱟᱱᱟ ᱡᱮ ᱩᱱ ᱥᱟᱨᱡᱚᱢ ᱵᱟᱦᱟ ᱜᱮ ᱱᱚᱣᱟ ᱫᱚ ᱠᱟᱱᱟ ᱾ ᱟᱫᱚ ᱢᱮᱱᱠᱷᱟᱱ ᱜᱚᱝᱠᱮ ᱟᱞᱮ ᱥᱮᱫ ᱟᱫᱚ ᱡᱩᱫᱤ ᱵᱟᱝ ᱛᱟᱦᱮᱱ ᱠᱷᱟᱱ ᱟᱫᱚ ᱚᱱᱟ ᱯᱚᱨᱤᱵᱚᱨᱛᱮ ᱛᱮ ᱟᱫᱚᱞᱮ ᱱᱚᱣᱟ ᱢᱤᱫᱴᱮᱱ ᱞᱮ ᱤᱭᱟᱹ ᱠᱟᱫᱟ, ᱪᱮᱫᱟᱜ ᱡᱮ ᱩᱱ ᱚᱠᱛᱚ ᱱᱤᱢ ᱵᱟᱦᱟᱜᱼᱟ᱾ ᱛᱚ ᱩᱱ ᱚᱠᱛᱮ ᱟᱫᱚ ᱚᱱᱟ ᱛᱮᱜᱮᱞᱮ ᱤᱭᱟᱹᱭᱟ᱾ ᱧᱮᱞ ᱵᱮᱱ ᱱᱤᱢ ᱦᱚᱸ ᱛᱚ ᱢᱤᱫᱴᱮᱱ ᱟᱵᱚ ᱱᱚᱝᱠᱟ ᱯᱩᱡᱟᱹ ᱟᱪᱟᱨ ᱨᱮ ᱦᱚᱸᱵᱩᱱ ᱞᱟᱜᱟᱣ ᱜᱮᱭᱟ ᱥᱮ᱾
ᱦᱳᱭ ᱦᱳᱭ
ᱚᱱᱟ ᱠᱷᱟᱹᱛᱤᱨ ᱛᱮ ᱟᱫᱚ ᱱᱤᱛ ᱚᱠᱛᱚ ᱡᱟᱦᱟᱸ ᱧᱮᱞᱚᱜ ᱠᱟᱱᱟ ᱡᱮ ᱞᱚᱠᱰᱟᱣᱩᱱ ᱛᱟᱭᱚᱢ ᱯᱚᱨ, ᱞᱚᱠᱰᱟᱣᱩᱱ ᱯᱚᱨᱮ ᱠᱷᱚᱱ᱾ ᱫᱚ ᱟᱞᱮ ᱫᱚ ᱱᱤᱛ ᱚᱠᱛᱚ ᱦᱚ ᱱᱚᱝᱠᱟᱞᱮ ᱠᱚᱨᱟᱣ ᱫᱟ ᱵᱚᱞᱮ ᱡᱟᱦᱟᱸᱨᱮ ᱥᱟᱨᱡᱚᱢ ᱥᱟᱠᱟᱢ ᱢᱮᱢ ᱼᱼ ᱛᱚ ᱟᱞᱮ ᱴᱷᱮᱱ ᱠᱷᱚᱱ ᱢᱚᱴᱟ ᱢᱩᱴᱤ ᱯᱚᱧᱪᱟᱥ ᱥᱟᱴ ᱠᱤᱞᱳᱢᱤᱴᱟᱨ ᱥᱟᱹᱜᱤᱧ ᱨᱮ᱾ ᱚᱱᱠᱟ ᱢᱮᱱᱟᱜ ᱠᱟᱫᱟ ᱵᱟᱜᱟᱫ ᱟᱫᱚ ᱚᱱᱰᱮ ᱠᱷᱚᱱ ᱟᱞᱮ ᱥᱟᱨᱡᱚᱢ ᱵᱟᱦᱟᱟᱞᱮ ᱟᱹᱜᱩᱭᱮᱫᱟ᱾ ᱟᱫᱚᱞᱮ ᱤᱭᱟ. ᱭ ᱫᱟ ᱵᱚᱞᱮ
ᱦᱳᱭ ᱚᱱᱟ
ᱟᱫᱚ ᱵᱟᱠᱷᱟᱱ ᱵᱟᱠᱷᱟᱱ ᱥᱮ ᱱᱚᱝᱠᱟ ᱱᱚᱝᱠᱟ ᱦᱚᱸ ᱛᱟᱭᱚᱢ ᱫᱟᱨᱟᱢ ᱦᱚᱲ ᱴᱷᱮᱜ ᱠᱷᱚᱱ ᱦᱚᱸ ᱟᱸᱡᱚᱢᱚᱜᱼᱟ, ᱡᱮ ᱪᱮᱫᱠᱟ ᱱᱩᱠᱩ ᱥᱚᱢᱟᱡᱽ ᱠᱚ ᱵᱟᱹᱲᱤᱡ ᱫᱟ ᱥᱮ ᱡᱟᱦᱟᱸ ᱞᱮᱠᱟ ᱛᱚ ᱚᱱᱟ ᱠᱷᱟᱹᱛᱤᱨ ᱛᱮ ᱟᱫᱚ ᱡᱚᱠᱷᱚᱱ ᱞᱮ ᱵᱟᱲᱟᱭ ᱧᱟᱢ ᱠᱮᱫᱼᱟ ᱟᱫᱚ ᱛᱷᱚᱲᱮ ᱞᱮ ᱱᱚᱝᱠᱟ ᱞᱮ ᱠᱚᱨᱟᱣ ᱮᱫᱟ ᱵᱚᱞᱮ᱾ ᱯᱚᱨᱵᱚᱨᱛᱚᱱ ᱫᱟᱞᱮ ᱟᱞᱮ ᱦᱚᱸ᱾
ᱦᱳᱭ ᱦᱳᱭ ᱛᱚ ᱟᱹᱞᱤᱧ ᱦᱚᱸ ᱚᱱᱠᱟ ᱟᱸᱡᱚᱢ ᱵᱟᱲᱟ ᱦᱩᱭ ᱟᱠᱟᱱᱟ᱾ ᱮᱻ ᱥᱮ ᱧᱮᱞ ᱵᱟᱲᱟᱟᱣ ᱟᱠᱟᱫ ᱜᱮᱭᱟᱞᱤᱧ᱾ ᱡᱟᱦᱟᱸ ᱫᱚ ᱡᱟᱦᱮᱨ ᱨᱮ ᱵᱟᱲᱮ ᱫᱟᱨᱮ ᱟᱨᱠᱤ ᱵᱟᱲᱮ ᱫᱟᱨᱮ ᱞᱟᱛᱟᱨ ᱨᱮ ᱵᱩᱨᱩ ᱟᱫᱚ ᱵᱟᱝ ᱛᱟᱦᱮᱸ ᱞᱮᱱᱠᱷᱟᱱ ᱜᱚᱢᱠᱮ ᱪᱤᱠᱟᱹᱭ ᱵᱤᱱ ᱯᱟᱹᱦᱤᱞ ᱟᱹᱛᱩ ᱨᱮᱱᱟᱜ ᱦᱚᱸᱛᱚ ᱢᱤᱫᱴᱮᱱ ᱯᱟᱹᱦᱤᱞ ᱠᱷᱚᱱ ᱠᱚ ᱥᱟᱵ ᱟᱹᱜᱩ ᱟᱠᱟᱜᱼᱟ ᱡᱟᱦᱟᱸ ᱦᱟᱯᱲᱟᱢ ᱠᱚ ᱚᱱᱟ ᱠᱚ ᱧᱮᱞ ᱠᱟᱛᱮ ᱜᱮᱛᱚᱵᱤᱱ ᱠᱚᱨᱟᱣᱼᱟ ᱥᱮ ᱥᱮ ᱪᱮᱫ ᱞᱮᱠᱟ
ᱦᱳᱭ ᱦᱳᱭ ᱟᱨ ᱜᱚᱢᱠᱮ ᱱᱚᱣᱟ ᱥᱟᱨᱡᱚᱢ ᱥᱟᱨᱡᱚᱢ ᱥᱟᱨᱚᱢ ᱫᱟᱨᱮ ᱨᱮᱱᱟᱜ ᱡᱟᱦᱟᱸ ᱠᱟᱛᱷᱟ ᱞᱟᱝ ᱢᱮᱱ ᱜᱚᱞᱯᱷᱚᱭᱮᱫᱟ ᱥᱟᱨᱡᱚᱢ ᱫᱟᱨᱮ ᱛᱚ ᱜᱚᱝᱠᱮ ᱡᱚᱛᱚ ᱦᱟᱥᱟ ᱨᱮᱫᱚ ᱵᱟᱝ ᱫᱤᱨᱤᱜ ᱜᱮᱭᱟ
ᱵᱟᱝ ᱫᱟᱨᱮᱜ ᱜᱮᱭᱟ ᱦᱳᱭ᱾
ᱚᱱᱟ ᱢᱤᱫᱴᱮᱱ ᱥᱚᱢᱚᱥᱟ ᱠᱟᱱᱟ᱾
ᱦᱳᱭ ᱦᱳᱭ ᱟᱹᱞᱤᱧ ᱦᱚᱸ ᱢᱤᱫ ᱴᱚᱴᱷᱟ ᱞᱤᱧ ᱥᱮᱱ ᱞᱮᱱᱟ ᱦᱟᱸᱜ ᱠᱷᱟᱱ ᱯᱮᱲᱟᱜ ᱜᱮ᱾ ᱟᱫᱚ ᱚᱱᱛᱮ ᱫᱚ ᱦᱟᱸᱜ ᱠᱚ ᱢᱟᱜ ᱢᱚᱬᱮᱜᱼᱟ ᱾ ᱢᱟᱜ ᱢᱚᱬᱮ ᱟᱫᱚ ᱟᱹᱞᱤᱧᱜᱮ ᱚᱱᱟ ᱵᱟᱞᱤᱧ ᱵᱩᱡ ᱪᱟᱲᱮ ᱮᱫᱟ ᱠᱷᱟᱱ ᱮᱸ ᱵᱟᱝ ᱫᱚ ᱢᱟᱜ ᱢᱚᱬᱮ ᱨᱮᱞᱤᱧ ᱥᱮᱱ ᱞᱮᱱᱟ ᱛᱚ, ᱟᱫᱚ ᱟᱞᱤᱧ ᱞᱤᱧ ᱢᱚᱱᱮᱭᱟ ᱦᱚᱭᱛᱚ ᱢᱟᱜ ᱢᱚᱬᱮ ᱫᱚ ᱯᱟᱞᱮᱱ ᱱᱚᱸᱰᱮ ᱜᱮᱠᱚ ᱵᱚᱸᱜᱟᱜ ᱜᱮ, ᱟᱫᱚ ᱚᱱᱟ ᱚᱸᱰᱮ ᱫᱚᱦᱟᱸᱜ ᱟᱹᱞᱤᱧ ᱡᱟᱦᱮᱨ ᱨᱮᱦᱚᱸ ᱚᱱᱟ ᱡᱟᱦᱮᱨᱮ ᱠᱚ ᱤᱫᱤ ᱞᱮᱫ ᱞᱤᱧ ᱚᱸᱰᱮ ᱫᱚ ᱦᱟᱸᱜ ᱥᱟᱨᱡᱚᱢ ᱫᱟᱨᱮ ᱫᱚ ᱵᱟᱹᱞᱤᱧ ᱧᱮᱞ ᱧᱟᱢ ᱞᱮᱼᱟ ᱟᱫᱚ ᱵᱟᱲᱮ ᱫᱟᱨᱮ ᱜᱮᱞᱤᱧ ᱧᱮᱞ ᱠᱮᱜᱼᱟ ᱟᱫᱚ ᱵᱟᱲᱮ ᱫᱟᱨᱮ ᱚᱸᱰᱮ ᱜᱮ ᱢᱟᱱᱜᱮ ᱛᱷᱟᱱ ᱠᱚ ᱢᱮᱱᱟᱜ ᱟᱠᱟᱫ ᱠᱷᱟᱡ ᱚᱸᱰᱮ ᱜᱮ ᱡᱚᱸᱦᱟᱨ ᱵᱟᱲᱟ ᱦᱩᱭᱱᱟ ᱟᱨ ᱚᱱᱠᱟ ᱫᱚ ᱥᱚᱢᱚᱭ ᱫᱚ ᱱᱚᱣᱟ ᱟᱥᱟᱲ ᱵᱚᱸᱜᱟ ᱫᱤᱱ ᱫᱚ ᱚᱱᱠᱟ ᱞᱮᱠᱟ ᱫᱚ ᱦᱟᱸᱜ ᱵᱟᱦᱟ ᱠᱚᱫᱚ ᱡᱚᱦᱟᱨ ᱜᱮ ᱡᱚᱦᱟᱨ ᱦᱩᱭᱱᱟ ᱟᱫᱚ ᱩᱱᱠᱩ ᱫᱚ ᱡᱮᱢᱚᱱ ᱵᱟᱲᱮ ᱫᱟᱨᱮ ᱞᱟᱛᱟᱨ ᱨᱮᱠᱚ ᱵᱚᱸᱜᱟ ᱵᱩᱨᱩᱜᱼᱟ ᱦᱮᱸᱥᱮ ᱟᱫᱚ ᱚᱱᱠᱟ ᱞᱮᱠᱟᱛᱮ ᱯᱟᱹᱦᱤᱞ ᱨᱮᱱ ᱦᱟᱯᱲᱟᱢ ᱠᱚ ᱡᱟᱦᱟᱸ ᱠᱚ ᱥᱟᱵ ᱟᱹᱜᱩ ᱟᱠᱟᱫ ᱛᱟᱵᱚᱱ ᱟᱵᱚᱨᱮᱱ ᱥᱮ ᱩᱱᱫᱤᱱ ᱠᱷᱚᱱ ᱡᱚᱠᱷᱚᱱ ᱵᱚᱸᱜᱟ ᱠᱚ ᱵᱩᱡᱷᱟᱹᱣ ᱟᱹᱜᱩ ᱟᱠᱟᱫ ᱠᱚᱣᱟ ᱦᱮᱸ ᱛᱟᱞᱮ ᱚᱱᱟ ᱦᱚᱸ ᱵᱩᱜᱤ ᱜᱮᱭᱟ ᱟᱹᱞᱤᱧ ᱞᱤᱧ ᱢᱚᱱᱮᱭᱟ ᱟᱨᱠᱤ
ᱦᱳᱭ ᱦᱳᱭ ᱜᱚᱝᱠᱮ ᱟᱫᱚ ᱧᱮᱞ ᱵᱮᱱ ᱡᱮ ᱱᱚᱝᱠᱟ ᱡᱮᱦᱮᱛᱩ ᱚᱱᱟ ᱫᱚ ᱥᱚᱢᱟᱡ ᱨᱮᱭᱟᱜ ᱠᱟᱱ ᱛᱟᱵᱚᱱᱟ ᱟᱫᱚ ᱵᱚᱸᱜᱟ ᱵᱩᱨᱩ ᱦᱚᱸ ᱟᱰᱤᱜᱟᱱ ᱞᱮᱠ ᱠᱟᱱ ᱛᱟᱵᱚᱱᱟ ᱡᱮ ᱟᱵᱚ ᱟᱹᱛᱩ ᱵᱷᱟᱞᱤ ᱨᱮ ᱫᱚᱦᱚᱭ ᱞᱟᱹᱜᱤᱫ ᱥᱮ ᱟᱵᱚ ᱥᱟᱱᱛᱲ ᱦᱚᱲ ᱦᱚᱯᱚᱱ ᱠᱚ ᱢᱚᱸᱡᱛᱮ ᱥᱮ ᱥᱚᱢᱟᱡ ᱵᱷᱟᱜᱤ ᱫᱚᱦᱚᱭ ᱞᱟᱹᱜᱤᱫ ᱥᱮ ᱟᱵᱚ ᱦᱚᱲ ᱢᱚᱸᱡᱛᱮ ᱛᱟᱦᱮᱱ ᱞᱟᱹᱜᱤᱫ ᱵᱚᱸᱜᱟ ᱵᱩᱨᱩ ᱢᱟ ᱠᱟᱱ ᱛᱟᱵᱚᱱ ᱜᱮᱭᱟ ᱟᱫᱚ ᱜᱚᱝᱠᱮ ᱡᱩᱫᱤ ᱵᱟᱝ ᱛᱟᱦᱮᱸᱱ ᱠᱷᱟᱱ ᱚᱱᱟ ᱯᱚᱨᱤᱵᱚᱨᱛᱮ ᱡᱟᱦᱟᱸ ᱢᱮᱱᱟᱜᱼᱟ ᱛᱚ ᱚᱱᱟ ᱱᱤᱭᱮ ᱫᱮᱵᱟ ᱥᱮ ᱵᱟᱝ ᱡᱮᱦᱮᱛᱩ ᱟᱵᱚᱨᱮᱱ ᱵᱚᱸᱜᱟ ᱫᱚ ᱵᱟᱠᱚ ᱢᱮᱱ ᱟᱠᱟᱫᱟ ᱡᱮ ᱟᱞᱮ ᱫᱚ ᱱᱚᱶᱟ ᱜᱮ ᱮᱢᱟᱞᱮ ᱥᱮ ᱱᱚᱣᱟ ᱜᱮ ᱞᱟᱜᱟᱜᱼᱟ ᱥᱮ ᱱᱚᱣᱟ ᱜᱮ ᱮᱢ ᱦᱳᱭᱳᱜ ᱛᱟᱯᱮᱭᱟ ᱚᱱᱠᱟ ᱫᱚ ᱵᱟᱠᱚ ᱢᱮᱱ ᱮᱫᱟ ᱟᱵᱚᱨᱮᱱ ᱵᱚᱸᱜᱟ ᱵᱩᱨᱩ ᱫᱚ ᱢᱟᱱᱮ ᱟᱵᱚᱣᱟᱜ ᱢᱚᱱᱮ ᱠᱩᱥᱤ ᱞᱟᱹᱜᱤᱫ ᱥᱮ ᱟᱵᱚᱣᱟᱜ ᱢᱚᱱᱮ ᱥᱚᱱᱛᱩᱥᱴᱚ ᱞᱟᱹᱜᱤᱫ ᱟᱵᱚ ᱫᱚ ᱱᱚᱣᱟ ᱠᱚᱵᱩᱱ ᱠᱚᱨᱟᱣ ᱮᱟ ᱦᱮᱸᱥᱮ
ᱦᱳᱭ ᱦᱳᱭ ᱦᱳᱭ
ᱛᱚ ᱜᱚᱝᱠᱮ ᱥᱳᱢᱚᱭ ᱦᱚᱸ ᱪᱟᱵᱟᱭᱮᱱ ᱛᱟᱞᱟᱝᱼᱟ ᱛᱚᱵᱮ ᱢᱟ ᱱᱤᱝᱠᱟᱜᱮ ᱱᱤᱛ ᱚᱠᱛᱚ ᱫᱚ